ᱦᱮᱞᱳ ᱾
ᱦᱮᱸ ᱡᱚᱦᱟᱨ ᱜᱮ ᱾ ᱞᱟᱹᱭ ᱫᱟᱞᱤᱧ ᱡᱚᱦᱟᱨ ᱜᱮ ᱾
ᱦᱮᱸ ᱡᱚᱦᱟᱨ ᱜᱮ ᱾
ᱵᱮᱥ ᱵᱟᱲᱟ ᱜᱮ ᱛᱚᱵᱮ ᱾
ᱦᱮᱸ ᱵᱮᱥ ᱵᱟᱨᱟ ᱜᱮ ᱾
ᱦᱮᱸ ᱪᱮᱫ ᱠᱚ ᱪᱤᱠᱟᱹ ᱵᱟᱲᱟ ᱦᱩᱭᱩᱜ ᱠᱟᱱ ᱛᱟᱦᱮᱸ ᱛᱚᱵᱮ
ᱱᱚᱜᱼᱚᱭ ᱚᱲᱟᱜ ᱨᱮ ᱫᱩᱲᱩᱵ ᱵᱟᱲᱟᱜᱮ ᱦᱩᱭᱩᱜ ᱠᱟᱱᱟ ᱱᱚᱜ ᱚᱭ ᱫᱟᱜ ᱡᱟᱹᱯᱩᱫ
ᱚᱻ ᱟᱯᱮ ᱥᱮᱱᱫᱚ ᱛᱟᱦᱚᱞᱮ ᱡᱟᱯᱩᱫ ᱾
ᱦᱮᱸ ᱡᱟᱹᱯᱩᱫ ᱜᱮ ᱱᱚᱜᱼᱚᱭ ᱥᱮᱛᱟᱜ ᱥᱮᱛᱟᱜᱼ ᱮ ᱫᱟᱜ ᱮᱫ ᱛᱟᱦᱮᱸᱫᱼ ᱮ ᱾
ᱳᱻ ᱾ ᱟᱨ ᱫᱟᱠᱟ ᱠᱚ ᱡᱚᱢ ᱵᱟᱲᱟ ᱦᱮᱱᱟ ᱥᱮ ᱵᱟᱝ?
ᱡᱚᱢ ᱵᱟᱲᱟ ᱦᱩᱭ ᱟᱠᱟᱱᱟ ᱟᱫᱚ ᱟᱹᱵᱤᱱ ᱜᱮ ᱡᱚᱢ ᱠᱟᱜ ᱥᱮ ᱵᱟᱝ?
ᱟᱞᱤᱧ ᱦᱚᱸ ᱡᱚᱢ ᱵᱟᱲᱟ ᱠᱟᱛᱮ ᱱᱚ ᱮᱯᱥ ᱨᱮᱱᱟᱜ ᱠᱟᱹᱢᱤ ᱠᱚᱜᱮ ᱞᱟᱦᱟ ᱦᱩᱭᱩᱜ ᱠᱟᱱᱟ ᱴᱟᱠᱥ ᱾ ᱠᱚ ᱯᱩᱨᱟᱹᱣ ᱦᱩᱭᱩᱜ ᱠᱟᱱᱟ ᱾
ᱚᱻ ᱾
᱾ ᱚᱲᱟᱜ ᱠᱚᱨᱮ ᱱᱟᱯᱟᱭ ᱵᱟᱲᱟ ᱜᱮ ᱢᱮᱱᱟᱜ ᱠᱚᱣᱟ?
ᱦᱮᱸ ᱱᱟᱯᱟᱭ ᱵᱟᱨᱟ ᱜᱮ ᱾
ᱚᱻ ᱾ ᱟᱫᱚ ᱛᱟᱦᱚᱞᱮ ᱦᱩᱞ ᱢᱟᱦᱟ ᱢᱟ ᱯᱟᱨᱚᱢᱮᱱ ᱜᱮ ᱪᱮᱠᱟᱯᱮ ᱢᱟᱱᱟᱣ ᱜᱚᱫ ᱠᱮᱫᱟ?
ᱢᱟᱱᱟᱣ ᱠᱮᱫᱟᱞᱮ ᱵᱷᱟᱜᱮ ᱜᱮ ᱾
ᱟᱨ ᱦᱮᱸ ᱟᱫᱚ ᱚᱱᱟ ᱫᱤᱱ ᱦᱚᱸᱛᱚᱭ ᱫᱟᱜ ᱵᱟᱲᱟᱭᱮᱫ ᱛᱟᱦᱮᱸᱫᱼᱟ ᱾ ᱡᱟᱹᱯᱩᱫ ᱵᱟᱲᱟᱭᱮᱫ ᱛᱟᱦᱮᱱᱮ
ᱦᱩᱞ ᱢᱟᱦᱟ ᱫᱤᱱ ᱦᱤᱞᱳᱜ ᱫᱚᱭ ᱫᱟᱜᱽ ᱜᱮᱭᱟᱭ ᱛᱚ ᱵᱚᱸᱜᱟ ᱵᱩᱨᱩ
ᱟᱪᱪᱷᱟ ᱦᱩᱞ ᱢᱟᱦᱟ ᱫᱚ ᱪᱮᱫᱟᱜ ᱵᱚᱱ ᱢᱟᱱᱟᱣ ᱞᱟᱹᱭ ᱵᱤᱱ ᱥᱮ ᱠᱟᱹᱡ?
ᱦᱩᱸ ᱢᱟᱱᱟᱣ ᱟᱵᱚᱱ ᱚᱱᱟ ᱫᱚ ᱥᱤᱫᱩ ᱠᱟᱹᱱᱩ ᱩᱱᱠᱤᱱ ᱫᱚ ᱟᱵᱚ ᱫᱤᱥᱚᱢ ᱞᱟᱹᱜᱤᱫ ᱠᱤᱱ ᱞᱟᱹᱲ ᱦᱟᱹᱭ ᱞᱟᱜᱼᱟ ᱡᱟᱦᱟᱸ ᱟᱵᱚ ᱥᱟᱫᱷᱤᱱᱚᱛᱟ ᱵᱚᱱ ᱧᱟᱢ ᱢᱟ ᱟᱨᱠᱤ
ᱦᱮᱸ
ᱟᱱᱟ ᱫᱤᱱ ᱦᱤᱞᱳᱜ ᱜᱮᱛᱚᱠᱤᱱ ᱞᱟ. ᱲᱦᱟᱭ ᱞᱟᱜ-ᱟ
ᱟᱹᱰᱤ ᱠᱷᱟᱴᱚ ᱢᱟᱪᱷᱟᱛᱮᱢ ᱞᱟᱹᱭ ᱠᱮᱫ ᱫᱚ ᱚᱱᱟ ᱢᱟ ᱠᱟᱹᱡ ᱥᱮᱬᱟ ᱧᱚᱜ ᱮᱢ ᱞᱟᱹᱭ ᱞᱮᱠᱷᱟᱱ ᱵᱷᱟᱹᱜᱮ ᱠᱚᱜᱼᱟ
ᱦᱮᱸ ᱟᱹᱵᱤᱱ ᱜᱮ ᱛᱟᱦᱚᱞᱮ ᱠᱟᱹᱴᱤᱡ ᱵᱤᱱ ᱞᱟᱹᱭ ᱞᱮᱠᱷᱟᱱ ᱟᱸᱡᱚᱢ ᱟᱹᱞᱤᱧ
ᱪᱮᱫ ᱞᱮᱠᱟᱞᱤᱧ ᱞᱟᱹᱭᱟ ᱢᱟᱨᱟᱝ ᱦᱚᱸ ᱟᱹᱰᱤ ᱢᱟᱨᱟᱝ ᱜᱮᱭᱟ ᱟᱨ ᱦᱩᱰᱤᱧ ᱧᱚᱜ ᱛᱮᱢ ᱞᱟᱹᱭ ᱨᱮᱦᱚᱸ ᱦᱩᱰᱤᱧ ᱧᱚᱜ ᱜᱮᱭᱟ ᱟᱫᱚ ᱠᱟᱹᱡ ᱥᱮᱬᱟ ᱧᱚᱜ ᱛᱮᱜᱮ ᱞᱟᱹᱭ ᱫᱚᱞᱤᱧ ᱞᱟᱹᱭ ᱫᱟ
ᱟᱹᱞᱤᱧ ᱦᱚᱸᱞᱤᱧ ᱵᱩᱡᱷᱟᱹᱣ ᱧᱟᱢ ᱢᱟ
ᱦᱮᱸ ᱦᱮᱸ ᱡᱟᱦᱟᱸ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱡᱟᱦᱟᱸ ᱦᱩᱞ ᱠᱚ ᱦᱚᱦᱚ ᱞᱮᱫ ᱥᱮ ᱦᱩᱞ ᱦᱩᱭᱞᱮᱱ ᱚᱱᱟ ᱨᱮᱱᱟᱜ ᱢᱮᱱ ᱠᱟᱨᱚᱱ ᱫᱚ ᱦᱩᱭᱩᱜ ᱠᱟᱱᱟ ᱟᱵᱚ ᱥᱟᱱᱟᱢ ᱥᱟᱱᱛᱟᱲ ᱠᱚ ᱡᱚᱠᱷᱚᱱ ᱵᱟᱦᱨᱮ ᱫᱤᱥᱚᱢ ᱠᱷᱚᱱ ᱥᱮ ᱮᱴᱟᱜ ᱮᱴᱟᱜ ᱫᱤᱥᱚᱢ ᱠᱷᱚᱱᱟᱜ ᱤᱝᱨᱮᱡᱽ ᱠᱚ ᱦᱮᱡ ᱠᱟᱛᱮ ᱟᱵᱚ ᱴᱷᱮᱱ ᱢᱟᱱᱮ ᱟᱭᱢᱟ ᱠᱤᱪᱩ ᱩᱱᱠᱩ ᱢᱟ ᱵᱮᱵᱥᱟ ᱵᱟᱱᱤᱡ ᱞᱟ. ᱜᱤᱫ ᱠᱳᱭᱞᱤ ᱠᱚ ᱦᱮᱡ ᱞᱮᱱ ᱟᱫᱚ ᱵᱮᱵᱽᱥᱟ ᱵᱟᱹᱱᱤᱡᱽ ᱠᱟᱛᱮᱫ ᱟᱵᱚ ᱴᱷᱮᱱ ᱟᱭᱢᱟ ᱡᱤᱱᱤᱥ ᱚᱱᱠᱟ ᱠᱚ ᱵᱟᱲᱟᱭᱮᱫ ᱛᱟᱦᱮᱱᱟ ᱟᱨ ᱟᱨ ᱯᱚᱭᱥᱟ ᱠᱚ ᱵᱟᱝᱵᱚᱱ ᱮᱢ ᱫᱟᱲᱮᱭᱟᱠᱚ ᱠᱷᱟᱱ ᱫᱷᱟᱨ ᱠᱚᱛᱮ ᱦᱚᱸᱠᱚ ᱮᱢ ᱦᱚᱴᱚᱣᱟᱵᱚᱱ ᱠᱟᱱ ᱛᱟᱦᱮᱸᱼᱟ ᱟᱫᱚ ᱚᱱᱠᱟ ᱚᱱᱠᱟᱛᱮ ᱦᱮᱸ ᱜᱚᱢᱠᱮ ᱟᱹᱞᱤᱧ ᱞᱟᱹᱭ ᱪᱚᱣ ᱞᱟᱹᱭᱵᱤᱱ ᱟᱫᱚ ᱚᱱᱮ ᱚᱱᱠᱟ ᱡᱚᱠᱷᱚᱱ ᱮ ᱚᱱᱟ ᱠᱚ ᱡᱚᱠᱷᱚᱱ ᱜᱮ ᱟᱵᱚ ᱫᱷᱟᱨ ᱠᱚᱛᱮ ᱠᱚ ᱮᱢ ᱦᱚᱴᱚᱣᱟᱵᱚᱱ ᱠᱷᱟᱱ ᱟᱫᱚ ᱚᱱᱟ ᱢᱟᱠᱚ ᱢᱮᱱᱮᱫ ᱫᱚ ᱯᱚᱨᱮ ᱯᱮ ᱮᱢ ᱞᱮ ᱮᱢᱞᱮᱯᱮ ᱦᱟᱸᱜ ᱟᱫᱚ ᱚᱱᱠᱟ ᱚᱱᱠᱟ ᱛᱮᱜᱮ ᱟᱫᱚ ᱡᱚᱠᱷᱚᱱ ᱜᱮ ᱟᱵᱚ ᱵᱟᱹᱲᱛᱤ ᱠᱟᱹᱣᱰᱤ ᱦᱩᱭᱩᱜ ᱠᱟᱱ ᱛᱟᱵᱚᱱᱟ ᱟᱵᱚᱣᱟᱜ ᱩᱱ ᱥᱚᱢᱚᱭ ᱵᱟᱝᱵᱚᱱ ᱮᱢ ᱫᱟᱲᱮᱭᱟᱜ ᱠᱟᱱ ᱠᱷᱟᱱ ᱟᱵᱚᱣᱟᱜ ᱨᱮᱱ ᱢᱤᱦᱩ ᱢᱮᱨᱚᱢ ᱠᱚ ᱤᱫᱤᱭᱮᱫ ᱠᱚ ᱛᱟᱦᱮᱱᱟ ᱟᱨ ᱟᱵᱚᱣᱟᱜ ᱵᱟᱹᱫᱽ ᱠᱚᱠᱚ ᱨᱮᱡ ᱦᱟᱛᱟᱣᱮᱫ ᱵᱚᱱ ᱛᱟᱦᱮᱸᱫᱱᱟ ᱟᱨ ᱚᱱᱟ ᱠᱚ ᱨᱮᱡ ᱦᱟᱛᱟᱣ ᱠᱟᱛᱮᱫ ᱟᱨᱚ ᱟᱵᱚᱜᱮ ᱮᱢ ᱠᱟᱛᱮ ᱟᱨᱦᱚ ᱠᱚ ᱪᱟᱥ ᱦᱚᱪᱚᱭᱮᱫ ᱠᱟᱱ ᱛᱟᱦᱮᱸᱫᱱᱟ ᱱᱤᱞ ᱠᱚ ᱟᱫᱚ ᱩᱱ ᱥᱚᱢᱚᱭ ᱟᱨᱚ ᱟᱨᱚ ᱟᱵᱚᱜᱮ ᱠᱷᱟᱡᱽᱱᱟ ᱠᱚ ᱠᱚᱭᱮᱜ ᱵᱚᱱ ᱛᱟᱦᱮᱱᱟ ᱟᱫᱚ ᱩᱱ ᱥᱚᱢᱚᱭ ᱚᱱᱟ ᱠᱚ ᱟᱨᱦᱚᱸ ᱥᱟᱶᱛᱮ ᱛᱤᱨᱞᱟᱹ ᱦᱚᱯᱚᱱ ᱠᱚᱴᱷᱮᱱ ᱟᱹᱰᱤ ᱱᱟᱦᱟᱪ ᱵᱮᱵᱟᱹᱲᱤᱡ ᱠᱚ ᱠᱟᱹᱢᱤᱭᱮᱫ ᱛᱟᱦᱮᱱᱟ ᱟᱫᱚ ᱚᱱᱟ ᱠᱚ ᱵᱟᱝ ᱠᱚ ᱧᱮᱞ ᱥᱟᱦᱟᱣ ᱫᱟᱲᱮᱭᱟᱜ ᱠᱟᱱ ᱛᱟᱦᱮᱸᱱᱟ ᱟᱵᱚᱨᱮᱱ ᱥᱟᱱᱟᱢ ᱠᱷᱮᱨᱣᱟᱞ ᱠᱚ ᱟᱨ ᱥᱟᱶᱛᱮ ᱢᱟᱲᱟᱝ ᱠᱚᱛᱮ ᱦᱚᱸ ᱟᱭᱢᱟ ᱞᱟᱹᱲᱦᱟᱹᱭ ᱠᱚᱠᱚ ᱦᱩᱭ ᱠᱟᱜ ᱜᱮᱭᱟ ᱟᱨ ᱟᱭᱢᱟ ᱦᱩᱞᱜᱟᱹᱨᱭᱟᱹ ᱠᱚ ᱢᱮᱱᱠᱷᱟᱱ ᱥᱤᱫᱷᱩ ᱠᱟᱱᱩ ᱡᱟᱜ ᱡᱟᱦᱟᱸ ᱦᱚᱦᱚᱛᱮ ᱥᱟᱨᱡᱚᱢ ᱜᱤᱨᱟᱹ ᱦᱚᱦᱚᱛᱮ ᱥᱟᱱᱟᱢ ᱫᱤᱥᱚᱢ ᱦᱚᱲ ᱠᱚ ᱮ ᱜᱤᱨᱟᱹ ᱠᱟᱛᱮ ᱛᱤᱨᱤᱥᱮ ᱡᱩᱱ ᱩᱱᱤᱥ ᱟᱴᱷᱮᱨᱚᱥᱚ ᱯᱚᱧᱪᱟᱱᱱᱚ ᱥᱟᱞᱨᱮ ᱡᱚᱠᱷᱚᱱ ᱚᱱᱟ ᱫᱤᱱᱨᱮ ᱦᱚᱦᱚ ᱡᱟᱣᱨᱟ ᱠᱟᱛᱮᱜ ᱥᱟᱱᱟᱢ ᱠᱷᱮᱨᱣᱟᱞ ᱠᱚ ᱢᱤᱫ ᱛᱮ ᱟᱠᱚ ᱢᱤᱫᱴᱟᱝ ᱫᱚᱨᱵᱟᱨ ᱠᱟᱛᱮ ᱟᱫᱚ ᱠᱚ ᱦᱩᱞ ᱞᱮᱫ ᱟᱫᱚ ᱦᱩᱞ ᱠᱟᱛᱮ ᱡᱚᱠᱷᱚᱱ ᱟᱵᱚᱣᱟᱜ ᱚᱱᱟ ᱡᱟᱦᱟᱸ ᱠᱤᱪᱷᱩ ᱟᱹᱭᱫᱟᱹᱨ ᱟᱵᱚᱣᱟᱜ ᱠᱚ ᱦᱟᱛᱟᱣ ᱞᱮᱫ ᱥᱮ ᱟᱹᱭᱫᱟᱹᱨ ᱵᱚ ᱤᱭᱟᱹ ᱞᱮᱱ ᱵᱮᱵᱟᱹᱲᱤᱡ ᱠᱚ ᱠᱟᱹᱢᱤ ᱦᱚᱪᱚ ᱠᱟᱱ ᱛᱟᱦᱮᱸᱱᱟ ᱚᱱᱟ ᱠᱚ ᱟᱵᱚ ᱠᱷᱚᱱ ᱟᱨᱦᱚᱸ ᱫᱚᱦᱲᱟ ᱟᱵᱚ ᱵᱚᱱ ᱧᱟᱢ ᱞᱩ ᱞᱮᱫ ᱛᱦᱱᱟ ᱚᱱᱟ ᱥᱮᱬᱟ ᱧᱚᱜ ᱦᱩᱞ ᱠᱟᱛᱮ ᱚᱱᱟ ᱠᱷᱟᱹᱛᱤᱨ ᱜᱮ ᱦᱩᱞ ᱢᱟᱦᱟ ᱫᱚ ᱟᱵᱚ ᱫᱚᱵᱚ ᱯᱟᱞᱟᱣᱟ
ᱦᱩᱸ
ᱛᱟᱦᱚᱞᱮ ᱟᱯᱮ ᱫᱚ ᱚᱠᱟ ᱞᱮᱠᱟ ᱯᱮ ᱢᱟᱱᱟᱣ ᱠᱮᱫᱟ?
ᱟᱫᱚ ᱤᱧ ᱢᱟ ᱯᱟᱹᱴᱷᱣ ᱜᱤᱫᱽᱨᱟᱹ ᱢᱟᱧ ᱠᱚᱨᱛ ᱜᱮᱞᱮ ᱥᱤᱠᱱᱟᱹᱛ ᱨᱮᱱᱟᱜ ᱫᱟ ᱡᱚᱛᱚ ᱥᱤᱠᱷᱱᱟᱹᱛᱚᱜ ᱦᱩᱭᱩᱜ ᱠᱟᱱᱟ ᱛᱚ ᱟᱫᱚ ᱠᱚᱞᱮᱡᱽ ᱠᱚᱥᱮᱱ ᱨᱮᱜᱮ ᱡᱟᱦᱟᱸ ᱟᱛᱳ ᱚᱲᱟᱜ ᱨᱮᱫᱚ ᱠᱟᱹᱡ ᱱᱟᱭᱠᱮ ᱵᱟᱵᱟ ᱠᱚ ᱟᱛᱮ ᱟᱹᱛᱩ ᱦᱚᱲ ᱠᱚ ᱯᱩᱨᱟᱹ ᱡᱚᱛᱚ ᱟᱛᱮ ᱠᱟᱹᱡ ᱮᱸ ᱞᱟᱫᱟ ᱧᱚᱜ ᱵᱚ ᱢᱟᱱᱟᱣ ᱜᱮᱭᱟ ᱟᱨ ᱠᱚᱞᱮᱡᱽ ᱨᱮᱫᱚ ᱮᱢᱱᱤ ᱜᱮ ᱱᱚᱨᱢᱟᱞ ᱡᱟᱦᱟᱸ ᱚᱱᱠᱟ ᱢᱟ ᱵᱚᱸᱜᱟ ᱵᱩᱨᱩ ᱠᱚᱢᱟ ᱵᱟᱝ ᱜᱟᱱᱚᱜ ᱟᱛᱚ ᱟᱫᱚ ᱚᱱᱟ ᱠᱚ ᱵᱚᱸᱜᱟ ᱵᱩᱨᱩ ᱠᱚᱨᱛᱮ ᱜᱮᱞᱮ ᱮ ᱱᱟᱭᱠᱮ ᱵᱟᱵᱟ ᱱᱚᱣᱟ ᱟᱛᱳ ᱨᱮᱱ ᱫᱚᱨᱠᱟᱨᱚᱜᱼᱟ ᱢᱮᱱᱠᱷᱟᱱ ᱟᱞᱮ ᱡᱟᱦᱟᱸ ᱨᱮ ᱢᱮᱱᱟᱜ ᱞᱮᱭᱟ ᱚᱸᱰᱮ ᱫᱚ ᱥᱩᱫᱷᱩ ᱪᱷᱹᱛᱤᱠ ᱡᱟᱹᱛᱤ ᱵᱟᱹᱲᱛᱤ ᱢᱮᱱᱟᱜ ᱠᱚᱣᱟ ᱢᱮᱱᱠᱷᱟᱱ ᱱᱟᱭᱠᱮ ᱠᱚᱫᱚ ᱚᱠᱟᱨᱮᱢ ᱧᱟᱢ ᱠᱚᱣᱟ? ᱟᱫᱚ ᱚᱱᱟᱛᱮ ᱡᱟᱦᱟᱸ ᱴᱟᱜ ᱮᱢᱱᱤ ᱡᱟᱦᱟᱸ ᱠᱚ ᱫᱤᱱ ᱮᱴᱟᱜ ᱫᱤᱱ ᱠᱚᱦᱚᱸ ᱵᱚ ᱟᱹᱰᱤ ᱦᱚᱲᱟᱜ ᱟᱨ ᱡᱟᱱᱟᱢ ᱫᱤᱵᱚᱥ ᱠᱚ ᱯᱟᱞᱚᱱ ᱟᱹᱜᱩ ᱟᱠᱟᱫᱼᱟ ᱡᱮᱢᱚᱱ ᱚᱱᱠᱟᱜᱮ ᱦᱩᱞ ᱫᱤᱱ ᱠᱚᱦᱚᱸ ᱞᱮ ᱢᱟᱱᱟᱣ ᱜᱚᱫ ᱵᱟᱲᱟ ᱠᱮᱭᱟ᱾
ᱚ
ᱟᱨ ᱟᱯᱮ ᱫᱚ?
ᱚᱱᱮ ᱟᱛᱳ ᱨᱮᱱ ᱦᱚᱲ ᱦᱚᱲ ᱜᱮ ᱢᱩᱨᱩᱵ ᱵᱤ ᱦᱚᱲᱠᱚ ᱟᱨᱦᱚᱸ ᱥᱟᱶᱛᱟ ᱨᱮᱱ ᱟᱛᱳ ᱨᱮᱱ ᱢᱤᱫ ᱵᱟᱨ ᱦᱚᱸ ᱟᱞᱮ ᱛᱚ ᱢᱟᱱᱮ ᱟᱛᱳ ᱤᱭᱟᱹ ᱠᱮᱞᱟᱵᱽ ᱯᱟᱦᱴᱟ ᱠᱷᱚᱱᱟᱜ ᱟᱫᱚ ᱠᱮᱞᱟᱵᱽ ᱠᱮᱞᱟᱵᱽ ᱠᱚ ᱢᱟᱱᱟᱣᱟ ᱚᱲᱟᱜ ᱠᱚᱲᱟ ᱦᱚᱯᱚᱱ ᱠᱚ ᱟᱫᱚ ᱟᱞ ᱞᱮ
ᱠᱞᱟᱵᱽ ᱵᱟᱝᱠᱷᱟᱱ ᱡᱟᱦᱟᱱᱟᱜ ᱛᱟᱦᱮᱸᱱᱟ ᱛᱚ ᱚᱱᱟ ᱠᱷᱚᱱᱜᱮ ᱵᱮᱥᱤᱨ ᱵᱷᱟᱜᱽ ᱢᱟ ᱯᱟᱞᱟᱣ ᱠᱚᱢᱟ ᱦᱩᱭᱩᱜ ᱜᱮᱭᱟ᱾ ᱦᱩᱸ
ᱵᱟᱦᱟ ᱠᱚ ᱛᱩᱯᱩ ᱥᱟᱯᱷᱟ ᱠᱟ ᱠᱟᱛᱮᱫ ᱩᱢ ᱯᱷᱟᱨᱪᱟ ᱠᱟᱛᱮᱫ
ᱦᱮᱸ
ᱯᱟᱹᱧᱪᱤ ᱰᱮᱸᱜᱟ ᱠᱚ ᱵᱟᱸᱫᱮ ᱠᱟ ᱠᱟᱛᱮᱫ ᱵᱟᱦᱟ ᱢᱟᱞᱟᱛᱮ ᱟᱨ ᱥᱮ ᱩᱱᱠᱩ ᱥᱤᱫᱩ ᱠᱟᱹᱦᱱᱩ ᱪᱷᱟᱲᱟ ᱟᱨᱦᱚᱸ ᱪᱟᱱᱫᱽ ᱵᱷᱟᱭᱨᱚᱵ ᱮᱢᱟᱱ ᱮᱢᱟᱱ ᱤᱭᱟᱹ ᱠᱚ ᱟᱨᱠᱤ ᱦᱩᱞᱜᱟᱹᱨᱤᱭᱟᱹ ᱠᱚ ᱵᱟᱵᱟ ᱛᱤᱞᱠᱟᱹ ᱢᱟᱹᱡᱷᱤ ᱠᱚ ᱩᱱᱠᱩ ᱠᱚ ᱧᱩᱛᱩᱢ ᱠᱟᱛᱮᱫ ᱡᱤᱛᱠᱟᱹᱨ ᱠᱟᱛᱮᱫ ᱩᱭᱦᱟᱹᱨ ᱦᱩᱭᱩᱜᱼᱟ ᱟᱨ ᱠᱤ ᱢᱟᱞᱟ ᱚᱨᱯᱚᱱ ᱠᱟᱛᱮᱫ ᱜᱚᱰ ᱡᱚᱦᱟᱨ ᱚᱱᱠᱟ ᱟᱫᱚ ᱠᱮᱞᱟᱵᱽ ᱯᱟᱦᱴᱟ ᱠᱷᱚᱱᱟᱜ ᱛᱚ ᱠᱷᱟᱴᱚ ᱠᱷᱟᱴᱚ ᱜᱮ ᱦᱩᱭᱩᱜᱼᱟ ᱟᱨᱠᱤ᱾
ᱚ ᱟᱪᱪᱷᱟ ᱚᱱᱟ ᱢᱟ ᱴᱷᱤᱠ ᱜᱮᱭᱟ ᱛᱟᱦᱚᱞᱮ ᱟᱵᱚ ᱱᱚᱜᱼᱚᱭ ᱡᱮᱢᱚᱱ ᱦᱩᱞ ᱢᱟᱦᱟ ᱫᱤᱱ ᱫᱚ ᱱᱤᱛ ᱧᱩᱛᱩᱢ ᱠᱟᱱ ᱛᱟᱵᱚᱱᱟ ᱮᱠᱷᱟᱱ ᱟᱭᱢᱟ ᱡᱟᱭᱜᱟ ᱨᱮ
ᱠᱟᱹᱴᱤᱡ ᱡᱳᱨ ᱧᱚᱜ ᱨᱚᱲ ᱵᱮᱱ ᱵᱟᱹᱞᱤᱧ ᱟᱸᱡᱚᱢ ᱫᱟ
ᱞᱟᱹᱭᱫᱟᱞᱤᱧ ᱡᱮᱢᱚᱱ ᱱᱚᱜᱼᱚᱭ ᱦᱩᱞ ᱢᱟᱦᱟ ᱢᱟ ᱢᱤᱫᱴᱟᱝ ᱡᱟᱦᱟᱸ ᱫᱚ ᱟᱵᱚ ᱫᱩ ᱫᱩᱠ ᱨᱮᱱᱟᱜ ᱢᱤᱫᱴᱟᱝ ᱫᱤᱱ ᱠᱟᱱ ᱛᱟᱵᱚᱱᱟ ᱩᱭᱦᱟᱹᱨ ᱫᱚᱦᱚ ᱞᱮᱠᱟᱱᱟᱜ ᱫᱤᱱ ᱦᱮᱸ ᱚᱱᱟ ᱠᱚᱨᱮ ᱦᱚᱸ ᱟᱭᱢᱟ ᱦᱚᱲ ᱠᱚᱫᱚ ᱟᱹ ᱥᱮ ᱟᱭᱢᱟ ᱡᱟᱭᱜᱟ ᱠᱚᱨᱮ ᱧᱮᱞ ᱯᱨᱚᱜᱨᱟᱢ ᱠᱚ ᱥᱮ ᱟᱭᱢᱟ ᱵᱮᱵᱟᱹᱲᱤᱡᱟᱜ ᱠᱚ ᱠᱟᱹᱢᱤᱭᱮᱫᱟ ᱥᱮ ᱵᱟᱝ ᱠᱚ ᱢᱟᱱᱟᱣ ᱮᱫᱟ᱾ ᱚᱱᱟ ᱤᱫᱤ ᱠᱟᱛᱮ ᱠᱟᱛᱮᱫ ᱪᱮᱫ ᱵᱤᱱ ᱢᱮᱱᱟ?
ᱚᱱᱟ ᱜᱮᱞᱤᱧ ᱢᱮᱱᱟ ᱱᱚᱣᱟ ᱫᱚ ᱟᱵ ᱟᱵᱚᱣᱟᱜ ᱤᱭᱟᱹ ᱠᱟᱱ ᱛᱟᱵᱚᱱᱟ ᱱᱚᱣᱟᱣᱟᱜ ᱜᱮ ᱟᱵᱚᱣᱟᱜ ᱤᱭᱟᱹ ᱠᱟᱱ ᱛᱟᱵᱚᱱᱟ ᱢᱟᱨᱟᱝ ᱦᱤᱸᱥ ᱠᱟᱱ ᱛᱟᱵᱚᱱᱟ᱾ ᱟᱨᱠᱤ ᱚᱱᱟ ᱫᱚ ᱵᱟᱝ ᱠᱚᱨᱟᱣ ᱜᱮ ᱴᱷᱤᱠᱟ ᱪᱮᱫᱟᱜ ᱵᱟᱝ ᱥᱮ ᱟᱵᱚ ᱩᱱᱠᱤᱱ ᱟᱵᱚ ᱞᱟᱹᱜᱤᱫ ᱠᱤᱱ ᱞᱟᱹᱲᱦᱟᱹᱭ ᱞᱮᱫᱟ ᱡᱟᱛᱮ ᱟᱵᱚ ᱥᱟᱫᱷᱤᱱ ᱛᱮᱵᱚᱱ ᱛᱟᱦᱮᱱ ᱢᱟ᱾ ᱟᱵᱚ ᱢᱟᱱᱮ ᱟᱵᱚ ᱟᱵᱚ ᱢᱚᱛᱚᱱ ᱵᱚᱱ ᱵᱟᱧᱪᱟᱣ ᱛᱟᱦᱮᱱ ᱢᱟ ᱢᱟᱱᱮ ᱪᱷᱟᱹᱴᱤᱠ ᱡᱟᱹᱛᱤ ᱥᱮ ᱮᱴᱟᱜ ᱦᱚᱲ ᱪᱮᱛᱟᱱ ᱨᱮ ᱟᱵᱚ ᱡᱮᱢᱚᱱ ᱢᱟᱱᱮ ᱤᱭᱟᱹ ᱵᱟᱵᱚᱱ ᱛᱟᱦᱮᱱ ᱢᱟ ᱢᱟᱱᱮ ᱪᱮᱫᱠᱟ ᱟᱵᱚ ᱠᱚ ᱢᱟᱱᱮ ᱟᱵᱚ ᱫᱚ ᱥᱟᱱᱛᱟᱲ ᱠᱟᱱᱟ ᱵᱚᱱ ᱛᱟ ᱠᱤ ᱮ ᱟᱵᱚ ᱪᱮᱛᱟᱱ ᱨᱮ ᱢᱟᱱᱮ ᱠᱚᱱᱚ ᱟᱵᱚ ᱠᱚᱱᱚ ᱜᱨᱛᱚ ᱢᱟᱱᱮ ᱥᱮ ᱪᱮᱫ ᱤᱧ ᱞᱟᱹᱭᱟ ᱢᱟᱱᱮ ᱠᱚ ᱟᱵᱚ ᱫᱚ ᱢᱮ ᱪᱷᱚᱵᱤ ᱪᱷᱚᱵᱤ ᱟᱨᱠᱤ ᱚᱝᱠᱟ ᱚᱱᱟ ᱠᱚ ᱟᱵᱚ ᱡᱩᱫᱤ ᱟᱵᱚ ᱟᱵᱚ ᱛᱮ ᱡᱩᱫᱤ ᱵᱟᱵᱚᱱ ᱫᱚᱦᱚᱭᱟ ᱥᱮ ᱟᱵᱚ ᱟᱵᱚ ᱡᱩᱫᱤ ᱴᱷᱤᱠ ᱵᱚᱱ ᱛᱟᱦᱮᱱᱟ᱾ ᱛᱟᱦᱚᱞᱮ ᱟᱵᱚ ᱪᱮᱛᱟᱱ ᱨᱮ ᱚᱠᱚᱭ ᱤᱭᱟᱹ ᱫᱟᱲᱮᱭᱟᱜᱼᱟᱭ᱾
ᱚᱚᱭ ᱦᱟ ᱪᱮᱫ ᱦᱚᱸ ᱵᱟᱝ
ᱪᱮᱫ ᱦᱚᱸ ᱵᱟᱭ ᱪᱤᱠᱟᱹ ᱫᱟᱲᱮᱭᱟᱜᱼᱟ ᱚᱱᱟ ᱜᱮᱞᱤᱝ ᱞᱮᱭᱟ ᱟᱞᱤᱝ ᱫᱚ
ᱟᱪᱪᱷᱟ ᱚᱱᱟ ᱢᱟ ᱴᱷᱤᱠ ᱜᱮᱢ ᱢᱮᱱᱠ ᱚᱱᱟ ᱠᱚᱢᱟ ᱦᱮᱸ ᱠᱟᱭᱮ ᱦᱩᱭᱮᱱ ᱟᱨᱦᱚᱸ ᱱᱚᱜᱼᱚᱭ ᱡᱮᱢᱚᱱ ᱧᱮᱞᱚᱜ ᱠᱟᱱ ᱡᱮ ᱟᱭᱢᱟ ᱡᱟᱭᱜᱟ ᱠᱚᱨᱮ ᱱᱚᱜᱼᱚᱭ ᱡᱮᱢᱚᱱ ᱱᱚᱣᱟ ᱦᱩᱞ ᱜᱟᱹᱨᱭᱟᱹ ᱡᱮᱢᱚᱱ ᱟᱵᱚ ᱡᱟᱦᱟᱸ ᱟᱪᱟᱨᱚᱥᱚ ᱯᱚᱧᱪᱟᱱᱚ ᱥᱟᱞ ᱛᱤᱨᱤᱥᱮ ᱡᱩᱱ ᱨᱮ ᱦᱩᱭ ᱞᱮᱱ ᱢᱮᱱᱠᱷᱟᱱ ᱚᱱᱟ ᱡᱟᱦᱟᱸ ᱫᱤᱱ ᱠᱷᱚᱱᱟᱜ ᱟᱵᱚ ᱡᱟᱦᱟᱸ ᱛᱤᱱᱟᱹᱜ ᱟᱹᱭᱫᱟᱹᱨ ᱠᱚᱵᱚ ᱧᱟᱢ ᱤᱫᱤᱭᱮᱫᱟ ᱢᱮᱱᱠᱷᱟᱱ ᱟᱭᱢᱟ ᱠᱤᱪᱷᱩ ᱜᱮᱵᱚᱱ ᱧᱟᱢ ᱮᱫᱟ ᱢᱮᱱᱠᱷᱟᱱ ᱛᱩᱣ ᱠᱤᱪᱷᱩ ᱡᱟᱭᱜᱟ ᱨᱮ ᱟᱨ ᱵᱚ ᱵᱟᱹᱠᱤ ᱢᱮᱱᱟᱜ ᱜᱮᱛᱟᱵᱚᱱᱟ᱾ ᱚᱱᱟ ᱞᱟᱹᱜᱤᱫ ᱟᱨᱚ ᱵᱷᱩᱞ ᱫᱚᱨᱠᱟᱨᱟ ᱥᱮ ᱵᱟᱝᱟ ᱞᱟᱹᱭ ᱵᱤᱱ ᱥᱮ ᱟᱫᱚ ᱢᱮᱱᱠᱷᱟᱱ ᱚᱱᱟ ᱦᱩᱞ ᱫᱚ ᱟᱵᱚ ᱫᱚ ᱟᱸᱜᱥᱟᱨ ᱠᱟᱹᱯᱤᱭᱟᱹᱛᱮ ᱫᱚ ᱵᱟᱝ ᱦᱩᱭᱩᱜᱼᱟ᱾ ᱚᱱ ᱚᱱᱟ ᱦᱩᱞ ᱫᱚ ᱟᱵᱚ ᱱᱚᱝᱠᱟᱛᱮ ᱠᱚᱨᱟᱣ ᱦᱩᱭᱩᱜᱼᱟ᱾ ᱡᱟᱦᱟᱸ ᱫᱚ ᱥᱤᱠᱷᱱᱟᱹᱛ ᱨᱮᱱᱟᱜ ᱫᱟᱨᱮᱛᱮ ᱡᱚᱛᱚ ᱦᱚᱲ ᱥᱤᱠᱷᱱᱟᱹᱛ ᱠᱟᱛᱮ ᱱᱚᱱᱚᱞ ᱨᱮᱱᱟᱜ ᱠᱟᱹᱞᱤ ᱛᱮ ᱚᱱᱟ ᱡᱟᱭᱜᱟ ᱨᱮ ᱡᱟᱦᱟᱸᱭ ᱡᱟᱦᱟᱱᱟᱜ ᱠᱚ ᱤᱭᱟᱹᱮᱫ ᱥᱮ ᱡᱟᱦᱟᱱᱟᱜ ᱠᱷᱟᱹᱛᱤᱨ ᱟᱵᱚᱣᱟᱜ ᱟᱹᱭᱫᱟᱹᱨ ᱠᱚ ᱡᱟᱦᱟᱱᱟᱜ ᱠᱚᱵᱚ ᱨᱮᱯᱮᱡ ᱚᱪᱚᱜ ᱠᱟᱱ ᱚᱱᱟ ᱠᱚ ᱠᱚᱦᱚᱸ ᱚᱱᱟ ᱠᱚᱞᱚᱢ ᱨᱮᱱᱟᱜ ᱠᱟᱹᱞᱤ ᱛᱮᱜᱮ ᱟᱵᱚ ᱫᱚᱵᱚᱱ ᱮ ᱤᱭᱟᱹ ᱞᱟᱹᱲᱦᱟᱹᱭᱟ᱾ ᱟᱨᱵᱚᱱ ᱧᱟᱢ ᱛᱟᱵᱚᱱᱟ ᱟᱨ ᱵᱟᱝᱠᱷᱟᱱ ᱫᱚ ᱚᱦᱚᱠᱮᱭᱟᱵᱚᱱ
ᱦᱩᱸ ᱦᱩᱸ ᱟᱫᱚ ᱢᱮᱱ ᱠᱟᱛᱷᱟ ᱫᱚ ᱦᱩᱭᱩᱜ ᱠᱟᱱᱟ ᱥᱮ ᱩᱱᱠᱩ ᱥᱤᱠᱷᱱᱟᱹᱛ ᱫᱚᱨᱠᱟᱨ ᱠᱟᱮᱟ ᱵᱷᱜᱮ ᱥᱤᱠᱱᱟᱹᱛ ᱫᱚᱨᱠᱟᱨ
ᱟᱫᱚ ᱥᱤᱠᱷᱱᱟᱹᱛ ᱢᱟ ᱫᱚᱨᱠᱟᱨᱟ ᱟᱵᱚ ᱠᱚᱜᱮ ᱡᱷᱚᱛᱚ ᱦᱚᱲ ᱥᱤᱠᱷᱱᱟᱹᱛ ᱦᱚᱪᱚ ᱦᱩᱭᱩᱜᱼᱟ᱾ ᱵᱟᱝᱠᱷᱟᱱ ᱫᱚ ᱚᱠᱚᱭ ᱦᱚᱸ ᱵᱟᱝᱠᱚ ᱥᱤᱠᱷᱱᱟᱹᱛᱚᱜᱼᱟ ᱥᱮ
ᱦᱩᱸ
ᱚᱱᱟᱢᱟ ᱠᱟᱛᱷᱟ ᱠᱟᱱ ᱜᱮᱭᱟ ᱵᱟᱠᱚ ᱞᱟᱹᱭ ᱠᱟᱜᱼᱟ᱾ ᱟᱭᱢᱟ ᱚᱲᱟᱜ ᱨᱮ ᱧᱮᱞᱚᱜᱼᱟ ᱡᱮ ᱢᱤᱫᱴᱟᱝ ᱚᱲᱟᱜ ᱨᱮᱱ ᱜᱤᱫᱽᱨᱟᱹ ᱫᱚ ᱚᱞᱚᱜ ᱯᱟᱲᱦᱟᱣ ᱠᱟᱱᱟ᱾ ᱟᱨ ᱢᱤᱫᱴᱟᱝ ᱚᱲᱟᱜ ᱨᱮᱱ ᱜᱤᱫᱽᱨᱟᱹ ᱫᱚ ᱵᱟᱭ ᱚᱞᱚᱜ ᱯᱟᱲᱦᱟᱜ ᱠᱟᱱᱟ ᱚᱱᱟᱨᱮ ᱧᱮᱞᱚᱜᱼᱟ᱾ ᱟᱭᱢᱟ ᱟᱭᱳ -ᱵᱟᱵᱟ ᱵᱟᱠᱚ ᱢᱮᱱᱟᱭ ᱠᱟᱱᱟ ᱚᱞᱚᱜ ᱯᱟᱲᱦᱟᱜ ᱢᱮ ᱢᱮᱱᱛᱮ ᱟᱨᱦᱚᱸ ᱧᱮᱞᱚᱜᱼᱟ᱾ ᱢᱤᱫᱴᱟᱝ ᱚᱲᱟᱜ ᱨᱮᱫᱚ ᱡᱮ ᱩᱱᱤ ᱫᱚᱠᱚ ᱢᱮᱱᱟ ᱟᱭ ᱠᱟᱱᱟ᱾ ᱛᱚᱵᱩ ᱩᱱᱤ ᱜᱤᱫᱽᱨᱟᱹ ᱴᱤᱜ ᱵᱟᱭ ᱚᱞᱚᱜ ᱯᱟᱲᱦᱟᱜ ᱠᱟᱱᱟ᱾ ᱚᱱᱠᱟ ᱦᱚᱸ ᱦᱩᱭᱩᱜ ᱠᱟᱱ ᱜᱮᱭᱟ ᱟᱭᱢᱟ ᱞᱮᱠᱟ᱾ ᱟᱫᱚ ᱚᱱᱟᱛᱮ ᱩᱱᱠᱩ ᱩᱱᱤ ᱜᱤᱫᱽᱨᱟᱹ ᱦᱚᱸ ᱡᱟᱛᱮ ᱚᱞᱚᱜ ᱯᱟᱲᱦᱟᱜ ᱢᱟᱭ ᱚᱱᱟᱦᱚᱸ ᱟᱵᱚ ᱵᱩᱡᱷᱟᱹᱣ ᱦᱚᱪᱚ ᱫᱚᱨᱠᱟᱨ ᱟᱨ ᱟᱭᱳ ᱵᱟᱵᱟ ᱦᱚᱸ ᱡᱟᱛᱮ ᱩᱱᱤ ᱠᱚ ᱥᱟᱦᱟᱡᱚᱭ ᱢᱟ ᱥᱮ ᱠᱚ ᱢᱮᱱᱟ ᱟᱭ ᱢᱟ᱾ ᱚᱱᱟ ᱦᱚᱸ ᱵᱩᱡᱷᱟᱹᱣ ᱦᱚᱪᱚ ᱫᱚᱨᱠᱟᱨ ᱵᱟᱝᱠᱷᱟᱱ ᱫᱚ ᱵᱟᱝ ᱦᱩᱭᱩᱜᱼᱟ᱾
ᱟᱫᱚ ᱦᱳᱭᱳᱜ ᱠᱟᱱᱟ ᱪᱮ ᱡᱟᱦᱟᱸ ᱢᱟᱱᱮ ᱟᱵᱚ ᱥᱟᱱᱛᱟᱲ ᱫᱚ ᱩᱱᱟᱹᱜ ᱠᱤᱥᱟᱹᱨ ᱫᱚ ᱵᱟᱹᱱᱩᱜ ᱵᱚᱱᱟ᱾ ᱨᱮᱸᱜᱮᱡ ᱱᱟᱪᱟᱨ ᱜᱮ ᱵᱤᱥᱤ ᱦᱮᱱᱟᱜ ᱵᱚᱱᱟ ᱛᱚ ᱟᱫᱚ ᱠᱟᱹᱴᱤᱡ ᱜᱤᱫᱽᱨᱟᱹ ᱡᱮ ᱯᱟᱲᱦᱟᱣ ᱥᱟᱱᱟᱭᱮ ᱠᱟᱱᱟ ᱥᱮ ᱠᱤᱛᱩ ᱩᱱᱤ ᱡᱮ ᱯᱟᱲᱦᱟᱣ ᱠᱚᱨᱛᱮ ᱜᱮᱞᱮ ᱢᱤᱫᱴᱟᱝ ᱠᱟᱹᱣᱰᱤ ᱫᱚᱦ ᱠᱟᱨᱟᱭ ᱛᱟᱦᱞᱮ ᱟᱫᱚ ᱢᱮᱛᱟᱭᱟᱠᱚ ᱚᱱᱠᱟ ᱡᱮ ᱵᱟᱹᱵᱩ ᱟᱢ ᱫᱚᱚᱢ ᱯᱟᱲᱦᱟᱜᱼᱟ᱾ ᱛᱟᱦᱞᱮ ᱡᱚᱢᱟᱢ ᱪᱮᱫ? ᱠᱟᱹᱢᱤ ᱵᱟᱢ ᱠᱟᱹᱢᱤ ᱞᱮᱠᱷᱟᱱ
ᱦ
ᱩᱱᱤ ᱩᱱᱤᱭᱟᱜ ᱢᱟᱨᱠᱤᱝ ᱦᱚᱸ ᱮᱴᱟ ᱢᱚᱱᱮᱨᱮ ᱤᱭᱟᱹᱟᱹᱨ ᱯᱟᱲᱟᱜᱼᱟ᱾ ᱟᱫᱚ ᱪᱮᱫᱼ ᱮ ᱪᱤᱠᱟᱹᱭᱟ ᱩᱱᱤ ᱯᱟᱲᱦᱟᱜ ᱟᱭ ᱥᱮ ᱠᱟᱹᱢᱤᱭᱟ ᱟᱫᱚ ᱚᱱᱠᱟ ᱚᱱᱠᱟ ᱠᱟᱛᱮ ᱜᱮᱛᱚ ᱟᱫᱚ ᱵᱟᱝᱠᱚ ᱯᱟᱲᱦᱟᱜ ᱠᱟᱱᱟ᱾